ᱦᱩᱸ ᱟᱸᱡᱚᱢ ᱧᱟᱢᱚᱜ ᱠᱟᱱᱟ᱾ᱤᱧᱟᱹᱜ? ᱦᱮᱸ ᱤᱧᱟᱹᱜ ᱤᱧᱟᱹᱜ ᱟᱸᱡᱚᱢ ᱧᱟᱢᱚᱜ ᱠᱟᱱᱟ?
ᱦᱮᱸ ᱟᱢᱚᱜ ᱠᱟᱱᱟ᱾
ᱟᱢᱟᱜ ᱦᱚᱸ ᱟᱡᱚᱢᱚᱜ ᱠᱟᱱᱟ ᱟᱡᱚᱢ ᱫᱚ᱾
ᱪᱤᱜ ᱠᱚᱢ ᱪᱤᱠᱟᱭᱫᱟ ᱛᱟᱦᱞᱮ? ᱢᱮᱱᱟᱜ ᱠᱚᱣᱟ ᱛᱳᱢᱟᱨ ᱦᱟᱱᱟ ᱥᱟᱺᱜᱤᱧᱚᱜ ᱨᱮᱜᱮ ᱵᱤᱨ ᱦᱟᱱᱟ ᱯᱟᱨᱚᱢ ᱠᱟ ᱛᱮᱜ ᱡᱟᱥᱟ ᱦᱩᱲᱩ ᱞᱮ ᱨᱚᱦᱚᱭᱟ ᱚᱱᱛᱮ᱾ ᱦᱩᱸ
ᱦᱚᱜ-ᱚᱭ ᱜᱷᱟᱥ ᱠᱚ ᱱᱟᱥᱮ ᱤᱧ ᱨᱟᱪᱟᱜ ᱵᱟᱲᱟ ᱠᱮᱫᱟ ᱥᱟᱜᱟᱫ ᱠᱚ᱾ ᱧᱮᱞ ᱫᱟᱹᱧ ᱦᱟᱸᱜ ᱱᱤᱭᱟᱹᱜᱮ ᱚᱱᱟ ᱛᱤᱱᱟᱹᱜ ᱦᱮᱸ ᱱᱟᱥᱮᱧ ᱨᱟᱪᱟ ᱵᱟᱲᱟ ᱠᱮᱫᱟ ᱦᱚᱜᱚᱱᱛᱮ ᱱᱚᱸᱰᱮ ᱫᱚ ᱛᱤᱱ ᱵᱷᱳᱨ ᱵᱟᱢ ᱦᱤᱡᱩᱜ ᱩᱱ ᱵᱷᱳᱨ ᱥᱟᱜᱟᱜ ᱠᱚᱫᱚ
ᱠᱤᱱᱛᱩ ᱦᱚᱭ ᱫᱚᱢᱮ ᱦᱚᱭ ᱦᱚᱭ ᱫᱚᱢᱮ ᱦᱤᱡᱩᱜ ᱠᱟᱱ ᱛᱟᱢᱟ ᱟᱢ ᱫᱮᱱ ᱠᱷᱚᱱᱟᱜ ᱵᱩᱡ ᱫᱟᱢ᱾
ᱫᱚᱢᱮ ᱦᱚᱭ ᱫᱟ?
ᱫᱟᱢ ᱟᱢᱟᱜ ᱟᱢᱟᱜ ᱟᱢᱟᱜ
ᱪᱤᱠᱟᱛᱮ ᱦᱚᱭ ᱪᱟᱞᱟᱜ ᱠᱟᱱᱟ? ᱵᱟᱭ ᱦᱚᱭ ᱫᱟ ᱛᱚ ᱱᱚᱱᱛᱮ ᱫᱚ᱾ᱵᱟ ᱱᱤᱛᱳᱜ ᱦᱚᱸ ᱴᱷᱤᱠ ᱜᱮᱭᱟ?
ᱫᱚᱢᱮ ᱦᱚᱭ ᱢᱮ ᱵᱟ ᱱᱤᱛᱚ ᱫᱚ ᱴᱷᱤᱠ ᱜᱮᱭᱟ᱾ ᱦᱮᱸ ᱱᱤᱛᱳᱜ ᱫᱚ ᱴᱷᱤᱠ ᱜᱮᱭᱟ ᱞᱩᱛᱩᱨ ᱠᱷᱚᱡᱮᱢ ᱟᱯᱰᱟᱣᱩᱱ ᱞᱮᱫ ᱫᱟ ᱥᱮ ᱦᱮᱸ ᱟᱯᱰᱟᱣᱩᱱ ᱫᱟᱢ ᱠᱤ?
ᱵᱟ ᱵᱟᱝ ᱞᱩᱛᱩᱨ ᱨᱮᱜᱮᱧ ᱫᱚᱦᱚᱶ ᱠᱟᱫ
ᱪᱤ ᱛᱮ ᱦᱩᱭᱩᱜ ᱠᱟᱱᱟ?
ᱵᱟᱝᱟ ᱞᱩᱛᱩᱨ ᱨᱤᱜᱤᱧ ᱫᱚᱦᱚᱣ ᱠᱟᱫ ᱛᱟᱦᱮᱱᱟ ᱫᱚᱦᱚ ᱫᱚ ᱱᱚᱜᱚᱧ ᱛᱤᱸᱜᱩᱣ ᱠᱟᱱᱟ ᱛᱚ᱾
ᱪᱮᱫ ᱛᱟᱦᱞᱮ ᱢᱮᱱᱩ ᱪᱮᱫ ᱛᱟᱦᱮᱸ ᱠᱟᱱᱟ ᱛᱮᱦᱮᱧ ᱫᱚ?
ᱢᱮᱱᱩ ᱫᱚ ᱛᱟᱦᱮᱸ ᱠᱟᱱᱟ ᱡᱷᱤᱸᱜᱟᱹ ᱟᱨ ᱯᱳᱥᱛᱩ ᱟᱨ ᱛᱟᱦᱮᱸ ᱠᱟᱱᱟ ᱵᱮᱞᱮ ᱵᱮᱞᱮ ᱨᱮᱱᱟᱜ ᱚᱱᱟ ᱢᱤᱫ ᱵᱮᱞᱮ ᱵᱷᱟᱡᱤ ᱢᱟᱱᱮ ᱜᱩᱡᱽᱨᱟ. ᱪᱮᱫ ᱪᱮᱜ ᱠᱚ ᱢᱮᱛᱟᱜ ᱠᱟᱱᱟ ᱦᱟᱸᱜ
ᱚᱱᱮ ᱤᱭᱟᱹ ᱛᱚᱲ ᱠᱟᱛᱮ ᱛᱟᱨ ᱢᱟᱱᱮ ᱵᱷᱟᱹᱡᱤ ᱞᱮᱫᱟᱢ ᱥᱮ ᱟᱞᱮ ᱫᱚ ᱟᱞᱦᱚᱸ ᱡᱷᱤᱸᱜᱟᱹ ᱛᱟᱦᱮᱸ ᱠᱟᱱᱟ ᱡᱷᱤᱸᱜᱟᱹ ᱟᱞᱩ ᱛᱟᱦᱮᱸ ᱠᱟᱱᱟ᱾ ᱡᱷᱤᱸᱜᱟᱹ ᱟᱹᱞᱩ ᱛᱮᱦᱮᱸ ᱠᱟᱱᱟ ᱡᱷᱤᱸᱜᱟᱹ ᱟᱹᱞᱩ᱾ ᱟᱨ ᱦᱟᱹᱠᱩ ᱦᱟᱹᱠᱩ ᱥᱤᱯᱤ ᱛᱟᱦᱮᱸ ᱠᱟᱱᱟ ᱛᱮᱦᱤᱧ ᱫᱚ ᱠᱟᱹᱴᱤᱡ ᱦᱟᱹᱠᱩ ᱥᱟᱵ ᱟᱹᱜᱩ ᱞᱮᱫ ᱠᱚᱣᱟᱭ ᱚᱲᱟᱜᱼᱼ
ᱳ ᱛᱟᱦᱚᱞᱮ ᱦᱠᱩ ᱥᱩᱯᱤ᱾
ᱦᱩᱸ ᱩᱱᱠᱩ ᱠᱟᱹᱴᱤᱡ ᱩᱱᱠᱩ ᱯᱩᱴᱷᱤ ᱦᱟᱹᱠᱩ ᱞᱮᱠᱟ ᱵᱟᱝᱠᱚ ᱛᱟᱦᱮᱱᱟ ᱦᱮᱸ ᱩᱱᱠᱩ ᱠᱚ ᱛᱟᱦᱮᱸᱠᱟᱱᱟ ᱢᱩᱨᱩᱭᱞᱟ ᱢᱩᱨᱩᱭᱞᱟ ᱫᱚ ᱵᱟᱝᱼᱼ ᱠᱟᱱᱟ ᱠᱚ ᱯᱩᱴᱷᱤ ᱦᱟᱠᱳ ᱜᱮ ᱛᱚ ᱢᱟᱱᱮᱼᱼ
ᱚ ᱦᱮᱸ ᱵᱩᱡᱩᱜ ᱜᱮᱭᱟ ᱠᱚ ᱮᱠᱷᱚᱱ ᱫᱚ ᱟᱫᱚ ᱦᱚᱸᱜᱼᱚᱭ ᱠᱤᱪᱷᱩ ᱫᱤᱱ ᱯᱚᱨᱜᱮ ᱱᱤᱛ ᱫᱚ ᱩᱱᱟᱹᱜ ᱫᱚ ᱟᱪᱪᱷᱟ ᱫᱚ ᱵᱟᱠᱚ ᱥᱤᱵᱤᱞᱟ ᱫᱟᱜ ᱫᱤᱱ ᱥᱮᱴᱮᱨᱚᱜ ᱠᱟᱱᱟ ᱛᱚ᱾
ᱦᱮᱸ ᱫᱟᱜ ᱫᱤᱱ ᱥᱮᱴᱮᱨ ᱞᱮᱱᱠᱷᱟᱱ ᱜᱮ ᱦᱟᱬᱦᱟᱜ ᱧᱚᱜ ᱜᱮᱠᱚ ᱵᱩᱡᱩᱜᱼᱟ᱾
ᱦᱮᱸ ᱫᱚᱢᱮ ᱜᱮ ᱠᱚ ᱵᱟᱹᱲᱛᱤᱜᱼᱟ ᱟᱠᱚ ᱨᱮᱱᱟᱜ ᱯᱚᱨᱤᱢᱟᱱ ᱫᱚᱢᱮ ᱵᱟᱹᱲᱛᱤᱜᱼᱟ ᱛᱚ
ᱵᱟᱹᱲᱛᱤ ᱞᱮᱠᱟ ᱵᱟᱝ ᱥᱤᱵᱤᱞᱟ ᱩᱱᱠᱩ ᱜᱮ ᱩᱱᱠᱩ ᱩᱱᱠᱩ ᱡᱮᱢ ᱫᱚᱦᱚ ᱠᱚᱣᱟ ᱥᱮ ᱛᱟᱦᱚᱞᱮ ᱨᱚᱦᱚᱲ ᱠᱟᱛᱮ ᱵᱷᱟᱜᱤ ᱠᱚ ᱥᱤᱵᱤᱞᱟ᱾
ᱦᱩᱸ ᱱᱤᱭᱟᱹᱜ ᱜᱮᱧ ᱦᱟᱸᱜ ᱠᱚᱡᱚᱜ ᱠᱟᱫᱟᱞᱤᱧ ᱛᱤᱱᱟᱹᱜᱼᱼ ᱦᱟᱸᱜ ᱞᱟᱹᱴᱩᱜ ᱱᱤᱭᱟᱹ ᱫᱷᱟᱨᱮ ᱢᱮᱱᱫᱟᱭ ᱛᱚ ᱵᱮᱥᱤ ᱫᱚ ᱵᱟᱝ ᱞᱟᱹᱴᱩᱜᱼᱟ ᱱᱤᱭᱟᱹ ᱠᱚᱫᱚ ᱳᱭ ᱦᱳᱭ ᱵᱮᱥᱤ ᱫᱚ ᱵᱟᱝ ᱞᱟ. ᱴᱩᱜᱼᱟ ᱦᱟᱞᱠᱟ
ᱟᱫᱚᱢ ᱠᱟᱹᱴᱤᱱᱟ ᱵᱟᱝ ᱧᱮᱞ ᱡᱚᱠᱷᱱ ᱞᱟᱹᱴᱩᱜ ᱠᱟᱱᱟ ᱦᱮᱸ ᱠᱟᱴᱤᱝ ᱞᱮᱠᱷᱟᱱ ᱜᱮ ᱪᱮᱛᱟᱱ ᱨᱮ ᱡᱟᱦᱟᱸ ᱡᱟᱦᱟᱸ ᱡᱟᱦᱟᱸᱨᱮ ᱞᱟᱹᱴᱩ ᱠᱷᱟᱱ ᱫᱚ ᱰᱤᱡᱟᱭᱤᱱ ᱞᱮᱠᱷᱟᱱ ᱜᱮ ᱚᱸᱰᱮ ᱠᱷᱚᱱ ᱦᱟᱜ
ᱦᱮᱸ
ᱚᱴᱳᱢᱮᱴᱤᱠ ᱜᱮ ᱤᱭᱟᱹ ᱮᱢ ᱪᱤᱠᱟ. ᱭᱟ ᱚᱱᱟ ᱠᱚᱫᱚ ᱵᱤᱥᱤ ᱞᱟᱹᱴᱩ ᱫᱚ ᱵᱟᱝ ᱜᱟᱱᱚᱜᱼᱟ ᱞᱟᱹᱴᱩ ᱞᱮᱠᱷᱟᱱ ᱱᱤᱡᱮᱨᱟᱜ ᱜᱮ ᱠᱷᱚᱛᱤ
ᱦᱩᱸ ᱦᱮᱸ ᱡᱟᱭᱜᱟ ᱠᱟᱹᱴᱤᱡᱚᱜᱼᱟ᱾
ᱦᱮᱸ ᱢᱤᱫ ᱛᱟᱞᱟ ᱚᱲᱟᱜ ᱡᱟᱦᱟᱸᱛᱤᱱᱟᱹ ᱢᱮᱱᱟ ᱤᱱᱟᱹᱫᱚ ᱴᱷᱤᱠ ᱜᱮᱭᱟ ᱚᱱᱟ ᱠᱚᱫᱚ᱾ ᱢᱤᱫ ᱛᱟᱞᱟ ᱛᱠᱫᱚ ᱡᱮ ᱵᱟᱝ ᱟᱹᱥᱩᱞᱚᱜᱼᱟ ᱦᱮᱸᱼᱼ
ᱦᱩ ᱩᱱᱟᱹᱜ ᱦᱚᱭ ᱩᱱᱟᱹᱜ ᱢᱟᱱᱮ ᱟᱡ ᱡᱟ ᱵᱷᱟᱵᱮ ᱡᱟ ᱵᱷᱟᱵᱮ ᱞᱟᱹᱭ ᱠᱮᱫᱟ ᱥᱟᱹᱨᱤ ᱡᱩᱫᱤ ᱞᱟᱹᱭᱼᱼ ᱠᱷᱟᱡ ᱩᱱᱟᱹᱜ ᱦᱚᱸ ᱡᱟᱹᱱᱤᱡ ᱵᱟᱝ ᱟᱹᱥᱩᱞᱚᱜᱼᱟ ᱢᱟᱱᱮ ᱟᱡ ᱡᱟᱦᱟᱸ ᱵᱷᱟᱵ ᱛᱮ ᱞᱟᱹᱭ ᱠᱮᱫᱭ ᱢᱮᱛᱟᱭ ᱠᱟᱱᱟᱹᱧᱼᱼ ᱡᱟᱭᱜᱟ ᱠᱟᱹᱴᱤᱡ ᱧᱚᱜ ᱜᱮᱭᱟ ᱛᱟᱦᱚᱞᱮᱼᱼ ᱴᱟᱣᱩᱱ ᱧᱚᱜ ᱨᱮᱜᱮ ᱵᱮᱥᱤ ᱫᱚ ᱡᱮᱢᱚᱱ ᱫᱟᱨᱮ ᱠᱚ ᱡᱮᱢᱚᱱ ᱵᱟᱝ ᱞᱟᱹᱴᱩᱜ ᱚᱱᱠᱟᱱᱟᱜ ᱪᱟᱨᱟᱜ ᱤᱢᱟᱹᱧ ᱢᱮ ᱟᱫᱼᱼ ᱢᱮᱱ ᱮᱫᱟ ᱱᱤᱭᱟᱹ ᱠᱚᱫᱚ ᱠᱚᱞᱚᱢ ᱫᱟᱨᱮ ᱠᱟᱱᱟ ᱩᱱᱟᱹᱜ ᱫᱚ ᱦᱟᱸ ᱵᱟᱝ ᱞᱟᱹᱴᱩᱜᱼᱟ ᱞᱟᱹᱴᱩ ᱫᱚ᱾ ᱟᱫᱚᱧ ᱢᱮᱛᱟᱭ ᱠᱟᱱᱟ ᱠᱞᱚᱢ ᱫᱟᱨᱮ ᱦᱚᱸ ᱠᱤᱪᱩ ᱠᱤᱪᱷᱩ ᱫᱚ ᱞᱟᱹᱴᱩᱜ ᱜᱮᱭᱟ ᱥᱮ ᱟᱫᱚᱧ ᱢᱮᱱ ᱮᱫᱟᱼᱼ ᱦᱮᱸ ᱞᱟᱹᱴᱩ ᱫᱚ ᱞᱟᱹᱴᱩᱜᱼᱟ ᱟᱫᱚ ᱢᱮᱱᱫᱟ ᱱᱤᱭᱟᱹ ᱫᱚ ᱦᱟᱜ ᱞᱟᱹᱩᱜ ᱨᱮᱦᱚᱸ ᱩᱱᱟᱹᱜ ᱫᱚ ᱵᱟᱝ ᱞᱟᱹᱴᱩᱜᱼᱟ᱾ ᱟᱫᱚᱧ ᱞᱮᱫᱟ ᱴᱷᱤᱠ ᱜᱮᱭᱟ ᱛᱟᱦᱚᱞᱮ ᱤᱢᱟᱹᱧ ᱢᱮ
ᱫᱚᱢᱮ ᱢᱮᱱᱟᱜᱼᱟ ᱫᱟᱨᱮ ᱠᱚᱫᱚ ᱪᱮᱫ ᱫᱟᱨᱮᱢ ᱦᱟᱛᱟᱣᱟ ᱚᱱᱟᱜᱮ ᱧᱟᱢᱚᱜ ᱠᱟᱱᱟ ᱞᱟᱹᱴᱩ ᱱᱟᱨᱥᱟᱨᱤᱼᱼ
ᱦᱮᱸᱻ ᱦᱩᱸ ᱵᱟᱦᱟ ᱫᱟᱨᱮ ᱠᱚ
ᱵᱟᱦᱟ ᱫᱟᱨᱮ ᱫᱚᱩᱧ ᱢᱮᱱᱫᱟ ᱠᱟᱡᱽ ᱨᱮᱦᱚᱸ ᱵᱟᱝ ᱞᱟᱜᱟᱜᱼᱟ᱾ ᱚᱱᱟ ᱛᱮᱜᱮ ᱵᱟᱹᱧ ᱟᱹᱜᱩ ᱞᱮᱫᱟ ᱥᱩᱫᱩ ᱵᱟᱦᱟ ᱫᱟᱨᱮ ᱫᱚ ᱧᱮᱞ ᱡᱚᱝ ᱛᱮᱛᱚ᱾
ᱪᱮᱫ ᱠᱟᱡᱨᱮ ᱵᱟᱝ ᱞᱟᱜᱟᱜ ᱵᱚᱸᱜᱟ ᱵᱩᱨᱩ ᱨᱮ ᱧᱮᱞ ᱡᱚᱝ ᱛᱮᱜᱮᱼᱼ ᱦᱮᱸ ᱡᱮᱢᱚᱱ ᱟᱲᱟᱜ ᱯᱚᱨ ᱠᱚ ᱧᱟᱢᱚᱜ ᱪᱮᱫ ᱚᱱᱟ ᱠᱚ ᱫᱟᱨᱮ ᱠᱚ ᱢᱮᱛᱟᱜ ᱠᱚ ᱚᱱᱟ ᱨᱮᱫᱚ ᱵᱷᱟᱜᱤ ᱜᱮ ᱦᱩᱜᱼᱟ ᱧᱮᱞ ᱛᱮᱫᱚ᱾
ᱦᱮᱸ ᱟᱫᱚ ᱨᱚᱦᱚᱭ ᱠᱟᱜ ᱦᱩᱭᱩᱜ ᱠᱷᱟᱱ ᱵᱟᱨᱭᱟ ᱜᱟᱱ ᱤᱭᱟᱹ ᱨᱚᱦᱚᱭ ᱠᱟᱜᱼᱟ ᱦᱟᱸᱜ ᱫᱮᱵ ᱫᱟᱹᱨᱩ ᱛᱟᱱᱟᱜ ᱟᱫᱚ ᱚᱱᱟ ᱫᱚ ᱫᱚᱢᱮ ᱥᱚᱢᱚᱭ ᱞᱟᱜᱟᱜᱼᱟ ᱛᱚ ᱨᱚᱦᱚᱭ ᱤᱭᱟᱹᱛᱮ ᱫᱮᱵ ᱫᱟᱹᱨᱩ ᱛᱟᱱᱟᱜ ᱵᱟᱨᱭᱟ ᱚᱱᱟ ᱢᱤᱫᱴᱟᱱ ᱠᱚᱪᱟ ᱠᱚᱪᱟ ᱴᱷᱮᱡ ᱞᱟᱜᱟᱣ ᱞᱮᱠᱷᱟᱡ ᱫᱚ ᱦᱩᱭᱩᱜᱼᱟ᱾ ᱯᱚᱨᱮᱨ ᱵᱟᱨ ᱥᱮᱫ ᱦᱟᱸᱜ ᱟᱹᱜᱩ ᱠᱟᱜᱼᱟ᱾
ᱮᱠᱷᱚ ᱮᱠᱷᱚᱱ ᱛᱚ ᱛᱟᱦᱚᱞᱮ ᱵᱟᱢ ᱪᱟᱞᱟᱜ ᱛᱚ ᱦᱟᱸᱜ?
ᱵᱮᱥ, ᱪᱟᱞᱟᱣ ᱵᱚᱞᱛᱮ ᱦᱟᱸᱜ ᱧᱮᱞ ᱞᱮᱜᱤᱧ ᱩᱱᱠᱩ ᱯᱷᱳᱱ ᱠᱚ ᱦᱩᱭᱩᱜᱼᱟ ᱛᱤᱥ ᱠᱚ ᱦᱤᱡᱩᱜ ᱠᱟᱱᱟ? ᱛᱤᱥ ᱠᱚ ᱦᱤᱡᱩᱜ ᱠᱟᱱᱟ ᱩᱱᱠᱩ? ᱚ ᱤᱭᱟᱹ ᱠᱷᱚᱡ ᱟᱨ ᱤᱧ ᱦᱟᱸᱜ ᱧᱮᱞ ᱜᱮ ᱠᱚ ᱯᱷᱟᱸᱠ ᱧᱚᱜ ᱞᱮᱠᱷᱟᱡ ᱠᱷᱟᱡ ᱪᱟᱣᱞᱤ ᱠᱚᱫᱚ ᱤᱫᱤᱭᱟᱢ ᱪᱤᱠᱟᱛᱮ?
ᱚᱸ
ᱟᱨ ᱵᱟᱝ ᱠᱷᱟᱡ ᱤᱭᱟᱹ ᱦᱟᱸᱜ ᱢᱚᱴᱟ ᱢᱩᱴᱤ ᱪᱟᱣᱞᱤ ᱦᱚᱸ ᱵᱤᱥᱤ ᱫᱚ ᱵᱟᱹᱱᱩᱜ ᱟᱛᱚ ᱟᱫᱚ ᱛᱟᱦᱮᱞᱮ ᱡᱟᱦᱟᱸ ᱴᱷᱮᱡ ᱜᱮ ᱠᱤᱨᱤᱧ ᱦᱩᱭᱩᱜᱼᱟ ᱦᱟᱸᱜ, ᱯᱚᱱ ᱴᱨᱚᱞ ᱪᱟᱣᱞᱮ ᱫᱚ ᱟᱨ ᱤᱫᱤᱭᱟ
ᱦᱟᱵᱤ ᱜᱮ ᱫᱚᱢᱮ ᱥᱟᱰᱮᱠᱟᱱ ᱛᱟᱢ ᱵᱩᱡᱽ ᱫᱟᱢ,
ᱪᱮᱜ ᱦᱚᱭ ᱥᱟᱰᱮ ᱥᱮ ᱮᱴᱟᱜ ᱥᱟᱰᱮ?
ᱩᱸᱻᱵᱟ ᱦᱚᱸᱜ ᱟᱢ ᱥᱮᱱ ᱠᱷᱚᱱ ᱱᱷᱟᱜ ᱟ ᱫᱚᱢ ᱥᱮ ᱥᱟᱰᱮ ᱫᱚᱢᱮ ᱡᱩᱨ ᱦᱤᱡᱩᱜ ᱠᱟᱱᱟ, ᱵᱩᱡᱽ ᱮᱫᱟᱢ᱾
ᱪᱮᱜ ᱥᱟᱰᱮ? ᱪᱮᱜ ᱥᱟᱰᱮ ᱦᱚᱭ ᱨᱮᱱᱟᱜ,
ᱢᱚᱱᱮ ᱪᱮᱫ ᱥᱟᱹᱰᱤ ᱡᱮ ᱦᱚᱭ ᱞᱮᱠᱟ ᱥᱟᱰᱤ ᱟᱸᱡᱽᱚᱢ ᱟᱸᱡᱽᱼᱚᱢ ᱮᱫᱟ ᱠᱤᱱᱛᱩ ᱟᱢ ᱫᱚᱢ ᱢᱮᱱ ᱫᱟ ᱦᱚᱭ ᱫᱚ ᱵᱟᱭ ᱦᱚᱭ ᱮᱫᱟ ᱭᱟ,
ᱵᱟ ᱵᱟᱝ ᱩᱠ ᱵᱟᱭ ᱯᱷᱮᱵᱽᱡᱮ ᱛᱚ, ᱦᱚᱭ ᱛᱚ ᱚᱱᱠᱟ ᱫᱚ ᱚᱠᱚᱨ ᱵᱟᱭ ᱦᱚᱭ ᱟᱠᱟᱫᱟ᱾
ᱚᱠᱟ ᱞᱮᱠᱟ ᱢᱮᱫᱴᱟᱜ ᱦᱚᱭ ᱞᱮᱠᱟᱱᱟᱜ ᱥᱟᱰᱮ ᱟᱸᱡᱽᱚᱢᱚᱜ ᱠᱟᱱᱟ᱾
ᱚᱸᱦᱚᱸ, ᱠᱚᱥ ᱦᱚᱭ ᱫᱚ ᱵᱟᱭ ᱦᱚᱭ ᱟᱠᱟᱫᱟ, ᱚᱱᱠᱟ ᱫᱚ᱾
ᱦᱩᱸ ᱦᱩᱸ᱾
ᱨᱤᱢᱤᱞ ᱟᱠᱟᱜ ᱜᱮᱭᱟ ᱚᱱᱛᱮ ᱦᱚᱸ?
ᱩᱠᱷᱟᱹᱲ ᱮᱫᱟᱭ,
ᱱᱚᱣᱟ ᱥᱩᱥᱱᱤᱠ ᱥᱮᱫ ᱵᱷᱟᱞᱮ ᱨᱤᱢᱤᱞ ᱧᱮᱞᱚᱜ ᱠᱟᱱᱟ,
ᱥᱩᱥᱱᱤ ᱯᱟᱭᱨᱟᱢ ᱪᱟᱞᱟᱣ ᱵᱟᱲᱟᱣ ᱟᱠᱟᱱᱟ, ᱛᱩᱯᱩ?
ᱮᱠᱷᱚᱱ ᱫᱚ ᱛᱩᱯᱩ ᱫᱚ ᱪᱟᱞᱟᱣ ᱵᱟᱝ ᱦᱩᱭ ᱟᱠᱟᱱᱟ ᱟᱹᱰᱤ ᱫᱤᱱ᱾
ᱦᱩᱸ,
ᱦᱚᱸᱜᱼᱚᱸᱭ ᱛᱚ ᱛᱮᱠᱷᱚᱱ ᱫᱚ ᱫᱟᱜ ᱛᱚ ᱥᱤᱛᱩᱝ ᱨᱮᱜᱮ ᱥᱤᱛᱩᱝ ᱫᱤᱱ ᱜᱮ ᱛᱳᱯᱳ ᱪᱟᱞᱟᱜ ᱴᱷᱤᱠᱼᱟ ᱦᱮᱸ ᱥᱮ, ᱥᱤᱛᱩᱝ ᱫᱤᱱ ᱜᱮ ᱴᱷᱤᱠᱼᱟ᱾
ᱦᱮᱸ ᱜᱚᱨᱚᱢ ᱫᱤᱱ ᱛᱚ ᱢᱟᱱᱮ ᱢᱮᱱ ᱫᱚ ᱵᱷᱟᱹᱜᱤ ᱜᱮᱠᱚ ᱵᱮᱱᱟᱣ ᱟᱠᱟᱫᱟ ᱥᱮ ᱪᱮᱜ ᱤᱭᱟᱹ ᱞᱮᱠᱟ ᱫᱟᱜ ᱡᱚᱨᱚᱜ ᱴᱷᱮᱸᱱ?
ᱟᱫᱚ ᱤᱧ ᱱᱤᱛᱚᱜ ᱟᱹᱰᱤ ᱫᱤᱱ ᱨᱮ ᱪᱟᱞᱟᱣ ᱵᱟᱝ ᱦᱩᱭ ᱟᱠᱟᱱᱟ?
ᱚ
ᱟᱨ ᱚᱱᱛᱮ ᱫᱚ ᱚᱠᱚᱭ ᱪᱟᱞᱟᱜᱼᱟ ᱵᱮᱥᱤ ᱵᱟᱝᱠᱚ ᱪᱟᱞᱟᱜᱼᱟ ᱛᱚ?
ᱦᱩᱸ ᱥᱤᱛᱩᱝ ᱫᱤᱱ ᱜᱮ ᱟᱹᱰᱤ ᱵᱚᱛᱚᱨ ᱵᱩᱡᱽᱼᱚᱜᱼᱟ, ᱦᱚᱲ ᱠᱚᱠᱚ ᱦᱤᱡᱩᱜᱼᱟ ᱤᱧ ᱦᱚᱸ ᱟᱨ ᱚᱸᱰᱮ ᱫᱚ